ᱦᱮᱞᱳ
ᱦᱳᱭ ᱟᱸᱡᱚᱢ ᱧᱟᱢᱚᱜ ᱠᱟᱱᱟ?
ᱪᱮᱫ ᱞᱮᱠᱟ ᱢᱮᱱᱟᱜ ᱯᱮᱭᱟ?
ᱦᱮᱞᱳ ᱦᱳᱭ ᱦᱳᱭ ᱱᱟᱯᱟᱭ ᱵᱟᱲᱟ ᱜᱮ᱾ ᱢᱮᱱᱫᱟᱹᱧ ᱟᱸᱡᱚᱢ ᱧᱟᱢᱚᱜ ᱠᱟᱱ ᱛᱤᱧᱟᱹ ᱤᱧᱟᱹᱜ ᱨᱚᱲ?
ᱦᱮᱸ ᱦᱮᱸ ᱟᱸᱡᱚᱢ ᱧᱟᱢ ᱜᱮ ᱟᱢ ᱟᱸᱡᱚᱢ ᱧᱟᱢ
ᱟᱪᱪᱷᱟ ᱟᱪᱪᱷᱟ᱾ ᱦᱮᱸ ᱦᱮᱸ ᱟᱸᱡᱚᱢ ᱧᱟᱢ ᱜᱮ᱾ ᱟᱨ ᱤᱧᱟᱹᱜ ᱨᱚᱲ ᱪᱷᱟᱲᱟ ᱟᱨ ᱡᱟᱦᱟᱱ ᱦᱳᱭ ᱦᱳᱭ ᱟᱸᱡᱚᱢ ᱧᱟᱢ ᱜᱮ᱾ ᱡᱟᱦᱟᱸᱱ ᱡᱤᱱᱤᱥ ᱟᱸᱡᱚᱢ ᱧᱟᱢᱚᱜ ᱠᱟᱱᱟ?
ᱵᱟ ᱵᱟᱝ ᱪᱮᱫ ᱞᱮᱠᱟ ᱢᱮᱱᱟᱜ ᱯᱮᱭᱟ ᱚᱲᱟᱜ ᱠᱚᱨᱮ? ᱪᱮᱫ ᱠᱚ ᱪᱮᱠᱟ ᱵᱟᱲᱟ ᱦᱩᱭᱩᱜ ᱠᱟᱱᱟ‌?
ᱦᱳᱭ ᱠᱟᱹᱢᱤ ᱵᱟᱲᱟ ᱜᱮ ᱦᱩᱭᱩᱜ ᱠᱟᱱᱟ᱾ ᱫᱤᱭᱮ ᱡᱟᱦᱟᱸᱱᱟᱜ ᱴᱚᱯᱤᱠ ᱱᱤᱭᱮ ᱞᱟᱝ ᱜᱟᱞᱢᱟᱨᱟᱣ ᱞᱮᱱᱠᱷᱟᱱ ᱵᱷᱟᱜᱤ ᱦᱩᱭ ᱠᱚᱜᱼᱟ᱾
ᱦᱮᱸ ᱜᱟᱞᱢᱟᱨᱟᱣ ᱢᱮ᱾
ᱟᱪᱪᱷᱟ ᱛᱟᱦᱚᱞᱮ ᱫᱚ ᱪᱮᱫ ᱱᱤᱭᱮ ᱞᱟᱝ ᱜᱟᱞᱢᱟᱨᱟᱣᱟ ᱢᱟ ᱞᱟᱹᱭ ᱢᱮ?
ᱦᱩᱞ ᱢᱟᱦᱟ ᱡᱮᱢᱚᱱ ᱦᱩᱞ ᱢᱟᱦᱟ ᱦᱤᱡᱩᱜ ᱠᱟᱱᱟ ᱦᱩᱞ ᱢᱟᱦᱟ ᱨᱮᱱᱟᱜ
ᱟᱪᱪᱷᱟ ᱴᱷᱤᱠ ᱜᱮᱭᱟ ᱛᱟᱦᱚᱞᱮ ᱦᱩᱞ ᱢᱟᱦᱟ ᱦᱩᱞ ᱢᱟᱦᱟ ᱵᱟᱨᱮ ᱛᱮᱜᱮ ᱞᱟᱝ ᱜᱟᱞᱢᱟᱨᱟᱣ ᱞᱮᱜᱮ ᱟᱪᱪᱷᱟ ᱢᱤᱫᱴᱮᱱ ᱠᱟᱛᱷᱟ ᱡᱟᱦᱟᱸ ᱦᱩᱞ ᱢᱟᱦᱟᱨᱮ ᱡᱟᱦᱟᱸ ᱢᱟᱱᱮ ᱡᱮ ᱧᱤᱫᱟᱹ ᱚᱨᱠᱮᱥᱴᱨᱟ ᱠᱚ ᱫᱚᱦᱚᱭᱮᱫᱟ ᱦᱮᱸ
ᱦᱮᱸ
ᱦᱮᱞᱳ ᱦᱮᱸ ᱦᱩᱞ ᱢᱟᱦᱟ ᱨᱮ ᱡᱟᱦᱟᱸ ᱧᱤᱫᱟᱹ ᱚᱨᱠᱮᱥᱴᱨᱟ ᱠᱚ ᱫᱚᱦᱚ ᱦᱮᱸ ᱡᱟᱦᱟᱸ ᱚᱨᱠᱮᱥᱴᱨᱟ ᱠᱚ ᱫᱚᱦᱚᱭ ᱫᱟ ᱚᱱᱟ ᱟᱢ ᱪᱮᱫ ᱢᱮᱫ ᱛᱮᱢ ᱧᱮᱞᱟ? ᱢᱟᱱᱮ ᱪᱮᱫ ᱟᱢ ᱚᱱᱟ ᱱᱤᱭᱮ ᱪᱮᱫ ᱮᱢ ᱢᱮᱱᱟ ᱟᱢ?
ᱤᱧ ᱫᱚ ᱱᱤᱭᱟᱹᱜᱤᱧ ᱢᱮᱱᱟ ᱟᱵᱚ ᱦᱚᱲ ᱟᱵᱚ ᱫᱚ ᱡᱟᱛᱮ ᱥᱤᱫᱩ ᱠᱟᱱᱩ ᱫᱚ ᱥᱮᱫᱟᱭ ᱯᱷᱩᱨᱜᱟᱹᱞ ᱞᱮᱫᱟ ᱠᱤᱱ ᱫᱤᱥᱚᱢ ᱠᱚ ᱦᱚᱲ ᱯᱷᱩᱨᱜᱟᱹᱞ ᱞᱮᱫᱟ ᱠᱤᱱ ᱠᱤᱱᱛᱩ ᱩᱱᱠᱤᱱ ᱯᱷᱩᱨᱜᱟᱹᱞ ᱠᱷᱟᱹᱛᱤᱨ ᱛᱮ ᱟᱹᱠᱤᱱᱟᱜ ᱢᱟᱭᱟᱢ ᱡᱤᱣᱤ ᱠᱤᱱ ᱟᱞᱟᱭ ᱠᱮᱫᱟ᱾ ᱛᱚᱵᱮ ᱟᱵᱚᱣᱟᱜ ᱫᱤᱥᱚᱢ ᱥᱟᱫᱷᱤᱱ ᱠᱟᱱ ᱛᱟᱵᱚᱱᱟ᱾ ᱟᱫᱚ ᱱᱤᱭᱟᱹ ᱫᱚ, ᱢᱮᱱᱟ ᱡᱮ ᱩᱪᱤᱛ ᱫᱚ ᱵᱟᱝ ᱠᱟᱱᱟ ᱚᱨᱠᱮᱥᱴᱨᱟ ᱫᱚ᱾ ᱟᱵᱚᱣᱟᱜ ᱜᱟᱱ ᱜᱮᱵᱟᱱ ᱜᱟᱱ ᱜᱮᱭᱟ ᱚᱨᱠᱮᱥᱴᱟᱨ ᱫᱚ ᱡᱮᱦᱛᱩ ᱟᱹᱠᱤᱱ ᱦᱮᱞᱳ
ᱦᱳᱭ ᱦᱳᱭ ᱟᱸᱡᱚᱢ ᱧᱟᱢᱫᱤᱧ ᱞᱮ ᱢᱮ
ᱚ ᱡᱮᱦᱩᱛᱩ ᱟᱹᱠᱤᱱ ᱥᱟᱦᱤᱛ ᱞᱮᱱᱟᱠᱤᱱ ᱫᱤᱥᱚᱢ ᱯᱷᱩᱨᱜᱟᱹᱞ ᱦᱚᱛᱮᱜ ᱛᱮᱠᱤᱱ ᱟᱹᱠᱤᱱ ᱫᱤᱥᱚᱢ ᱟᱠᱤᱱ ᱡᱤᱣᱤ ᱠᱤᱱ ᱟᱞᱟᱭ ᱠᱮᱫᱟ ᱛᱚᱵᱮ ᱥᱟᱹᱫᱷᱤᱱ ᱵᱚᱱ ᱧᱟᱢ ᱠᱮᱫᱟ ᱟᱫᱚ ᱤᱧᱫᱩᱧ ᱢᱮᱱᱟ ᱡᱮ ᱚᱨᱜᱮᱥᱴᱟᱨ ᱫᱚ ᱵᱟᱝ ᱜᱟᱱᱚᱜ ᱠᱟᱱᱟ ᱾
ᱟᱪᱪᱷᱟ ᱮᱠᱫᱚᱢ ᱴᱷᱤᱠ ᱠᱟᱛᱷᱟ ᱜᱮᱢ ᱢᱮᱱᱠᱟᱫᱟ ᱚᱱᱠᱟ ᱜᱮ ᱡᱟᱦᱟ ᱡᱮᱦᱩᱛᱩ ᱩᱱ ᱦᱤᱞᱳᱜ ᱦᱩᱞ ᱢᱟᱦᱟ ᱫᱤᱱ ᱢᱮᱱᱫᱚ ᱛᱤᱨᱤᱥᱟ ᱡᱩᱱ ᱦᱩᱞ ᱢᱟᱦᱟ ᱵᱩᱱ ᱦᱩᱭ ᱦᱚᱪᱚᱭ ᱜᱮᱭᱟ ᱥᱮ ᱢᱟᱱᱮ ᱩᱱ ᱦᱤᱞᱳᱜ ᱞᱟᱹᱲᱦᱟᱹᱭ ᱞᱮᱫ ᱛᱮᱠᱚ ᱚᱱᱟ ᱫᱤᱱ ᱟᱵᱚ ᱢᱤᱫᱴᱮᱱ ᱥᱳᱠ ᱨᱮᱭᱟᱜ ᱫᱤᱱ ᱠᱟᱱ ᱛᱟᱵᱚᱱᱟ ᱾ ᱢᱮᱱᱫᱚ ᱟᱵᱚ ᱟᱨᱠᱤ ᱢᱤᱫᱴᱮᱱ ᱩᱱᱠᱩ ᱥᱤᱫᱩ ᱠᱟᱹᱱᱩ ᱥᱮ ᱟᱨᱚ ᱡᱟᱦᱟᱭ ᱠᱚ ᱛᱟᱦᱮᱸ ᱠᱟᱱ ᱱᱚᱣᱟ ᱯᱷᱩᱨᱜᱟᱹᱞ ᱞᱟᱹᱲᱦᱟᱹᱭ ᱨᱮ ᱩᱱᱠᱩᱣᱟᱜ ᱦᱟᱸ ᱦᱳᱭ ᱾ ᱩᱱᱠᱩᱣᱟᱜ ᱟᱛᱛᱟ ᱥᱟᱱᱛᱤ ᱞᱟᱹᱜᱤᱜ ᱟᱵᱚ ᱫᱚ ᱥᱩᱵᱷᱚ ᱠᱟᱢᱚᱱᱟ ᱥᱮ ᱩᱱ ᱠᱚᱣᱟᱜ ᱟᱛᱛᱟ ᱥᱟᱱᱛᱤ ᱞᱟᱹᱜᱤᱜ ᱟᱵᱚ ᱵᱚᱸᱜᱟ ᱵᱩᱨᱩ ᱴᱷᱮᱜ ᱵᱚᱱ ᱠᱚᱭ ᱦᱟᱛᱟᱣᱟ ᱛᱟᱭᱛᱚ ᱦᱮᱸ ᱦᱮᱸ ᱾ ᱛᱚ ᱱᱚᱣᱟ ᱫᱤᱱ ᱫᱚ ᱟᱵᱚᱣᱟᱜ ᱫᱚ ᱧᱮᱞ ᱞᱮᱠᱷᱟᱱ ᱫᱚ ᱢᱤᱫ ᱢᱤᱫ ᱫᱤᱠ ᱠᱷᱚᱱ ᱫᱚ ᱟᱵᱚᱣᱟᱜ ᱫᱚ ᱫᱩᱠᱫᱤᱱ ᱠᱟᱱᱟ ᱾
ᱫᱩᱠ ᱫᱤᱱ ᱠᱟᱱᱟ ᱦᱮᱸ ᱾ ᱯᱨᱳᱜᱨᱟᱢ ᱚᱨᱜᱮᱥᱴᱟᱨ ᱚᱱᱟ ᱠᱚᱫᱚ ᱵᱟᱝ ᱫᱚᱨᱠᱟᱨᱟ ᱵᱟᱝ ᱩᱪᱤᱛ ᱠᱟᱱᱟ ᱾ ᱩᱱᱠᱤᱱᱟᱜ ᱡᱮᱦᱮᱛᱩ ᱦᱮᱸ
ᱞᱟᱹᱭ ᱢᱮ, ᱞᱟᱹᱭ ᱢᱮ, ᱦᱳᱭ ᱦᱮᱸ ᱫᱩᱠ ᱫᱤᱱ ᱠᱟᱱᱟ ᱚᱱᱟ ᱠᱷᱟᱹᱛᱤᱨ ᱛᱮ ᱚᱨᱜᱮᱥᱴᱟᱨ ᱫᱚ ᱵᱟᱵᱚ ᱠᱚᱨᱟᱣᱟ ᱢᱮᱱᱠᱷᱟᱱ ᱟᱵᱟᱨ ᱠᱤᱪᱷᱩ ᱦᱚᱸ ᱢᱮᱱᱟᱜ ᱠᱟᱫᱟ ᱟᱵᱚᱣᱟᱜ
ᱦᱩᱸ ᱾
ᱟᱵᱚᱣᱟᱜ ᱟᱹᱨᱤᱪᱟᱹᱞᱤ ᱞᱮᱠᱟᱛᱮ ᱮᱸ ᱦᱩᱞ ᱥᱤᱨᱤᱧ ᱦᱚᱸ ᱢᱮᱱᱟᱜ ᱠᱟᱫᱟ ᱟᱵᱚᱣᱟᱜ ᱫᱚ ᱾ ᱢᱟᱱᱮ ᱦᱩᱞ ᱥᱤᱨᱤᱧ ᱦᱚᱸ ᱢᱮᱱᱟᱜ ᱠᱟᱫᱟ ᱢᱮᱱ ᱾
ᱟᱹᱰᱤ ᱱᱟᱯᱟᱭ ᱾ ᱟᱨ ᱟᱸᱡᱚᱢ ᱞᱮᱠᱷᱟᱡᱽ ᱫᱚ ᱢᱚᱱᱮ ᱡᱟ ᱦᱮᱰᱮᱡᱚᱜᱼᱟᱸ᱾ ᱢᱮᱫ ᱫᱟᱜ ᱦᱚᱸ ᱡᱚᱨᱚᱜᱼᱟ ᱢᱚᱪ ᱛᱮ ᱡᱩᱫᱤ ᱟᱸᱡᱚᱢ ᱴᱷᱤᱠᱟᱹᱭ ᱠᱷᱟᱡᱽ ᱫᱚ
ᱦᱳᱭ ᱦᱳᱭ ᱦᱳᱭ ᱴᱷᱤᱠ ᱾ ᱛᱚ ᱚᱱᱟ ᱦᱩᱞ ᱥᱤᱨᱤᱧ ᱦᱚᱸ ᱢᱮᱱᱟᱜ ᱠᱟᱫᱟ ᱛᱚ ᱩᱱ ᱫᱚ ᱚᱱᱟ ᱦᱩᱞ ᱥᱤᱨᱤᱧ ᱢᱮᱱᱟᱜ ᱠᱟᱫᱟ ᱦᱚᱲ ᱫᱚᱠᱚ ᱢᱚᱱᱮᱭᱟ ᱯᱟᱞᱮᱜ ᱚᱱᱮ ᱦᱩᱞ ᱢᱟᱦᱟ ᱤᱭᱟᱹᱛᱮ ᱦᱩᱞ ᱥᱤᱨᱤᱧ ᱦᱩᱞ ᱥᱤᱨᱤᱧ ᱨᱮᱱᱟᱜ ᱢᱟᱱᱮ ᱫᱚ ᱢᱟᱱᱮ ᱦᱩᱞ ᱥᱤᱨᱤᱧ ᱨᱮᱱᱟᱜ ᱢᱟᱱᱮ ᱩᱫᱽᱫᱮᱥᱥᱚ ᱠᱚᱫᱚ ᱛᱟᱦᱮᱸ ᱠᱟᱱᱟ ᱡᱮ ᱦᱚᱲᱢᱚ ᱨᱮᱱᱟᱜ ᱢᱟᱭᱟᱝ ᱞᱚᱞᱚ ᱟᱨ ᱞᱟᱹᱲᱦᱟᱹᱭ ᱞᱟᱹᱜᱤᱜ ᱦᱚᱲ ᱩᱫᱽᱜᱟᱹᱣ ᱮᱢ ᱟᱫᱚ ᱚᱱᱟ ᱛᱟᱦᱮᱸ ᱠᱟᱱᱟ ᱟᱫᱚ ᱦᱚᱲ ᱫᱚ ᱠᱚ ᱢᱚᱱᱮᱭᱮᱜ ᱠᱟᱱᱟ ᱡᱮ ᱦᱩᱞ ᱢᱟᱦᱟ ᱢᱟᱱᱮ ᱩᱱᱠᱩ ᱫᱚ ᱦᱩᱞ ᱢᱟᱦᱟ ᱢᱚᱱᱮ ᱢᱮᱱᱛᱮ ᱫᱚ ᱨᱟᱹᱥᱠᱟᱹ ᱨᱮᱭᱟᱜ ᱫᱤᱱ ᱠᱚ ᱢᱚᱱᱮᱭᱮᱫᱟ ᱾ ᱛᱚ ᱚᱱᱟᱛᱮ ᱦᱩᱞ ᱡᱮᱫᱤᱱ ᱛᱤᱨᱤᱥᱥᱟ ᱡᱩᱱ ᱟᱫᱚ ᱩᱱ ᱦᱤᱞᱳᱜ ᱦᱚᱸᱠᱚ ᱚᱨᱠᱮᱥᱴᱟᱨ ᱠᱚ ᱦᱩᱭ ᱦᱚᱪᱚᱭ ᱫᱟ ᱾ ᱛᱚ ᱱᱤᱭᱟᱹ ᱫᱚ ᱢᱤᱫᱴᱮᱱ ᱵᱷᱟᱹᱜᱤ ᱫᱤᱠ ᱫᱚ ᱵᱟᱝ ᱠᱟᱱᱟ ᱾
ᱵᱟᱝ ᱠᱟᱱᱟ ᱟᱫᱚ ᱟᱨᱦᱚᱸ ᱤᱧ ᱢᱤᱫᱴᱮᱱ ᱠᱟᱛᱷᱟᱧ ᱢᱮᱱᱫᱟ ᱢᱮᱱᱫᱟᱹᱧ ᱡᱮ ᱦᱩᱞ ᱫᱚ ᱤᱭᱟᱹ ᱡᱟᱦᱟᱭ ᱟᱯᱮ ᱴᱷᱮᱱ ᱦᱚᱸ ᱦᱚᱭᱛᱚ ᱠᱞᱟᱵᱽ ᱠᱚ ᱢᱮᱱᱟᱜᱼᱟ ᱾ ᱢᱟᱹᱡᱷᱤ ᱠᱚ ᱢᱟᱹᱡᱷᱤ ᱵᱟᱵᱟ ᱠᱚ ᱢᱮᱱᱟᱜ ᱠᱚᱣᱟ ᱟᱨᱚ ᱥᱤᱱᱭᱟᱨ ᱥᱤᱱᱭᱟᱨ ᱦᱚᱲ ᱦᱮᱱᱟᱜ ᱠᱚᱣᱟ ᱾ ᱠᱚ ᱡᱮᱦᱩᱛᱩ ᱠᱚ ᱵᱩᱡᱽ ᱵᱟᱲᱟᱭ ᱧᱟᱢ ᱵᱟᱲᱟᱭ ᱠᱟᱜ ᱜᱮᱭᱟ ᱠᱚ ᱩᱱᱠᱩ ᱥᱮᱫᱟᱭ ᱠᱷᱚᱡᱽ ᱡᱩᱫᱤ ᱠᱚ ᱱᱤᱭᱟᱹ ᱠᱚ ᱪᱟᱹᱞᱩ ᱤᱫᱤ ᱠᱮᱭᱟ ᱡᱮ ᱯᱷᱩᱨᱜᱟᱹᱞ ᱠᱟᱫᱟ ᱠᱤᱱ ᱱᱩᱠᱤᱱ ᱥᱤᱫᱩ ᱠᱟᱹᱱᱩᱱ ᱱᱤᱭᱟᱹ ᱠᱚᱫᱚ ᱵᱟᱵᱚᱱ ᱠᱚᱨᱟᱣᱟ ᱢᱟᱱᱮ ᱥᱤᱱᱭᱟᱨ ᱠᱚ ᱵᱚᱞᱮ ᱢᱟᱹᱡᱷᱤ ᱾ ᱵᱟᱵᱟ ᱠᱚ ᱢᱮᱱᱟᱜ ᱠᱚᱣᱟ ᱡᱮᱦᱮᱛᱩ ᱟᱨᱦᱚ ᱢᱮᱱᱟᱜ ᱠᱚᱣᱟ᱾ ᱛᱚ ᱩᱱᱠᱩ ᱡᱩᱫᱤ ᱱᱤᱭᱟᱹ ᱠᱚ ᱢᱮᱱ ᱞᱮᱠᱷᱟᱡ ᱛᱚ ᱵᱟᱝ ᱦᱩᱭ ᱠᱚᱜᱼᱟ᱾ ᱮᱭᱵᱟᱨᱮ ᱠᱟᱹᱴᱤᱡ ᱠᱟᱹᱴᱤᱡ ᱜᱤᱫᱽᱨᱟᱹ ᱠᱚ ᱨᱟᱹᱥᱠ ᱤᱠᱟᱹ ᱚᱪᱚᱣ ᱟᱠᱟᱫ ᱵᱚᱱᱟ ᱥᱮᱠᱚ ᱪᱤᱠᱟᱣ ᱟᱠᱟᱫ ᱵᱚᱱᱟ ᱾ ᱡᱮ ᱦᱮᱸ ᱦᱩᱞ ᱢᱟᱦᱟ ᱨᱮ ᱮᱱᱮᱡ ᱥᱮᱨᱮᱧ ᱦᱩᱭᱩᱜ ᱜᱮᱭᱟ᱾ ᱚ ᱚᱱᱟ ᱵᱚᱞᱮ ᱢᱤᱫᱴᱮᱝ ᱯᱟᱹᱨᱪᱷᱤ ᱨᱮᱠᱚ ᱚᱞ ᱟᱠᱟᱜᱼᱟ ᱡᱮ ᱦᱮᱸ ᱱᱤᱭᱟᱹ ᱨᱮᱫᱚ ᱮᱱᱮᱡ ᱥᱮᱨᱮᱧ ᱢᱮᱱᱟᱜᱼᱟ ᱚᱠᱚᱭ ᱯᱮ ᱦᱟᱛᱟᱣᱟ ᱚᱱᱟ ᱦᱚᱸ ᱚᱱᱟ ᱠᱚᱫᱚ ᱩᱱᱠᱩ ᱞᱟᱹᱴᱩ ᱥᱤᱱᱤᱭᱟᱨ ᱜᱮᱠᱚ ᱩᱫᱩᱜ ᱟᱠᱟᱫᱟ ᱛᱚᱵᱮ ᱛᱚ ᱠᱟᱹᱴᱤᱡ ᱜᱤᱫᱽᱨᱟᱹ ᱠᱩ ᱨᱟᱹᱥᱠᱟᱹ ᱵᱟᱲᱟᱭᱟ ᱠᱚ ᱱᱟᱜ
ᱦᱳᱭ ᱦᱳᱭ, ᱠᱟᱛᱷᱟ ᱫᱚ ᱴᱷᱤᱠ ᱜᱮᱢ ᱢᱮᱱ ᱠᱟᱫᱟ᱾ ᱦᱳᱭ ᱦᱳᱭ᱾ ᱠᱟᱛᱷᱟ ᱫᱚ ᱴᱷᱤᱠ ᱜᱮᱢ ᱢᱮᱱ ᱠᱟᱫᱟ ᱡᱮᱦᱮᱛᱩ ᱟᱵᱚᱨᱮᱱ ᱡᱟᱦᱟᱸᱭ ᱠᱚ ᱛᱟᱦᱮᱸ ᱠᱟᱱᱟ ᱟᱵᱚ ᱟᱜᱟᱢ ᱦᱚᱲ ᱥᱮ ᱦᱟᱯᱲᱟᱢ ᱠᱚ᱾ ᱦᱟᱯᱲᱟᱢ ᱩᱱᱟᱹᱜ ᱥᱟᱺᱜᱤᱧ ᱫᱚ ᱵᱟᱝ ᱢᱟᱱᱮ ᱩᱱᱠᱩ ᱯᱚᱨ ᱟᱨᱠᱤ ᱱᱚᱣᱟ ᱡᱟᱦᱟᱸ ᱥᱟᱵ ᱠᱟᱢᱮ ᱛᱟᱞᱟ ᱢᱟᱞᱟ ᱡᱩᱜᱽ ᱨᱮ᱾ ᱡᱟᱦᱟᱸ ᱠᱚ ᱛᱟᱦᱮᱸ ᱠᱟᱱᱟ ᱩᱱᱠᱩ ᱚᱱᱟ ᱞᱟᱹᱜᱤᱫ ᱛᱮ ᱢᱟᱱᱮ ᱩᱱᱟᱹᱜ ᱟᱨᱠᱤ᱾ ᱫᱷᱮᱭᱟᱱ ᱵᱟᱹᱠᱚ ᱮᱢ ᱠᱟᱫᱟ ᱚᱱᱟ ᱠᱷᱟᱹᱛᱤᱨ ᱛᱮ ᱦᱚᱭᱛᱳ ᱟᱵᱚᱣᱟᱜ ᱛᱷᱚᱲᱟ ᱠᱚᱢᱤᱭᱩᱱᱤᱠᱮᱥᱚᱱ ᱜᱮᱯ ᱥᱮ ᱮᱸ ᱠᱟᱛᱷᱟ ᱵᱟᱨᱛᱟ ᱥᱮ ᱟᱵᱚᱣᱟᱜ ᱩᱴᱷᱟ ᱵᱚᱥᱟ ᱛᱷᱚᱲᱟ ᱜᱮᱯ ᱛᱟᱦᱮᱸ ᱠᱟᱱ ᱛᱟᱵᱚᱱᱟ᱾ ᱚᱱᱟ ᱠᱷᱟᱹᱛᱤᱨ ᱛᱮ ᱱᱚᱣᱟ ᱨᱮᱱᱟᱜ ᱱᱚᱣᱟ ᱨᱮᱱᱟᱜ ᱥᱚᱝᱜᱚᱨᱥᱚ ᱫᱚᱵᱚᱱ ᱠᱚᱨᱟᱣ ᱠᱟᱫᱟ᱾ ᱪᱮᱫᱟᱜ ᱡᱮ ᱟᱨ ᱵᱤᱥᱮᱥ ᱠᱟᱭᱛᱮ ᱱᱚᱣᱟ ᱡᱩᱫᱤᱢ ᱧᱮᱞ ᱩᱸ ᱡᱟᱦᱟᱸᱭ ᱵᱚᱠᱟ ᱥᱟᱱᱛᱟᱲ ᱠᱚ ᱛᱟᱦᱮᱸ ᱠᱟᱱᱟ ᱥᱮ ᱩᱱᱠᱩ ᱫᱚ ᱱᱚᱣᱟ ᱫᱚ ᱵᱟᱠᱚ ᱠᱚᱨᱟᱣ ᱟᱠᱟᱫᱟ ᱱᱚᱣᱟ ᱮᱱᱮᱡ ᱥᱮᱨᱮᱧ ᱫᱚ ᱚᱨᱠᱮᱥᱴᱨᱟ
ᱦᱮᱸ ᱦᱮᱸ, ᱮᱱᱮᱡ ᱥᱮᱨᱮᱧ ᱠᱚᱫᱚ ᱞᱟᱦᱟᱛᱮ ᱱᱟᱜᱟᱢ ᱟᱜᱟᱢ ᱦᱟᱲᱟᱢ ᱢᱟᱱᱮ ᱵᱟᱹᱯᱩ ᱦᱟᱲᱟᱢ ᱛᱟᱹᱠᱚ ᱫᱚ ᱱᱤᱭᱟᱹ ᱠᱚᱫᱚ ᱵᱟᱠᱚ ᱠᱚᱨᱟᱣ ᱠᱟᱫᱟ᱾ ᱛᱚᱜ ᱡᱟᱦᱟᱸᱭ ᱜᱤᱫᱽᱨᱟᱹ ᱠᱚ ᱤᱭᱟᱹᱣ ᱟᱠᱟᱱᱟ ᱥᱤᱱᱤᱭᱟᱨ ᱠᱟᱱᱟ ᱦᱳᱭ ᱩᱱᱠᱩ ᱜᱤᱫᱽᱨᱟᱹ ᱠᱚ ᱱᱤᱭᱟᱹ ᱠᱚᱫᱚ ᱠᱚ ᱥᱩᱨᱩ ᱟᱠᱟᱫ ᱛᱟᱵᱚᱱᱟ᱾
ᱦᱳᱭ ᱦᱳᱭ ᱦᱳᱭ, ᱛᱚ ᱱᱚᱜᱼᱚᱭ ᱡᱟᱦᱟᱸ ᱱᱚᱣᱟ ᱠᱤᱪᱷᱩ ᱢᱟᱱᱮ ᱟᱵᱚ ᱠᱷᱚᱱ ᱞᱟᱦᱟ ᱡᱮᱱᱟᱨᱮᱥᱚᱱ ᱡᱟᱦᱟᱸ ᱛᱟᱦᱮᱸ ᱠᱟᱱᱟ, ᱩᱱᱠᱩ ᱜᱮ ᱱᱚᱣᱟ ᱠᱚᱫᱚ ᱠᱚ
ᱠᱚᱨᱟᱣ ᱟᱹᱜᱩᱣᱟᱠᱟᱫᱟ ᱦᱮᱸ ᱟᱨ ᱱᱤᱛᱳᱝ ᱫᱚ ᱱᱚᱜᱼᱚᱭ ᱵᱟᱲᱟᱭ ᱧᱟᱢᱚᱜ ᱠᱟᱱᱟ ᱡᱮ ᱱᱤᱛᱚᱜ ᱦᱚᱸᱠᱚ ᱵᱩᱡᱷᱟᱹᱣ ᱧᱟᱢᱮᱜ ᱜᱮᱭᱟ ᱛᱟᱨᱦᱚᱸ ᱢᱟᱱᱫᱷᱮ ᱠᱚᱨᱟᱣ ᱟᱹᱜᱩᱭᱮᱫ ᱜᱮᱭᱟ ᱠᱚ ᱠᱤᱱᱛᱩ ᱱᱤᱭᱟᱹ ᱫᱚ ᱞᱟᱹᱠᱛᱤ ᱫᱚ ᱵᱟᱝ ᱠᱟᱱ ᱛᱟᱵᱚᱱᱟ᱾
ᱦᱳᱭ ᱦᱳᱭ ᱦᱳᱭ, ᱚᱱᱟ ᱢᱟ ᱴᱷᱤᱠ ᱜᱮ ᱞᱟᱹᱠᱛᱤ ᱵᱟᱝ ᱠᱟᱱᱟ ᱢᱮᱱᱠᱷᱟᱱ ᱦᱚᱲᱠᱩ ᱢᱟᱱᱮ ᱢᱚᱱᱮᱭ ᱫᱟᱠᱚ ᱡᱮ ᱨᱟᱹᱥᱠᱟᱹ ᱨᱮᱱᱟᱜ ᱫᱤᱱ ᱠᱟᱱᱟ
ᱚᱱᱮ ᱡᱮ ᱚᱱᱮ ᱦᱮᱸ ᱚᱱᱮ ᱡᱮ ᱨᱟᱹᱥᱠᱟᱹ ᱢᱮᱱᱟᱜ ᱡᱮ ᱚᱱᱮ ᱢᱟᱺᱡᱷᱤ ᱵᱟᱵᱟ ᱥᱮ ᱟᱠᱚ ᱥᱤᱱᱤᱭᱟᱨ ᱩᱱᱠᱩ ᱢᱟᱠᱩ ᱨᱟᱹᱥᱠᱟᱹ ᱚᱪᱚ ᱟᱠᱟᱜ ᱠᱚ ᱜᱤᱫᱟᱹᱨ ᱯᱤᱫᱟᱹᱨ ᱥᱮ ᱟᱵᱚᱼᱼ ᱩᱱᱠᱩ ᱦᱚᱸᱠᱩ ᱨᱟᱹᱥᱠᱟᱹ ᱚᱪᱚ ᱟᱠᱟᱫ ᱵᱚᱱ᱾ ᱩᱱᱠᱩ ᱫᱚ ᱵᱟᱠᱚ ᱞᱟᱹᱭ ᱱᱤᱭᱟᱹ ᱵᱟᱠᱚ ᱞᱟᱹᱭ ᱠᱟᱛᱷᱟ ᱟᱠᱟᱫ ᱠᱚᱣᱟ ᱡᱮ ᱜᱤᱫᱽᱨᱟᱹ ᱦᱚᱸᱠᱚ ᱡᱮ ᱱᱩᱠᱤᱱ ᱫᱚᱠᱤᱱ ᱥᱟᱹᱦᱤᱫᱽ ᱞᱮᱱᱟ ᱱᱤᱭᱟᱹ ᱦᱚᱛᱮᱡ ᱛᱮᱠᱤᱱ ᱥᱟᱹᱦᱤᱫᱽ ᱞᱮᱱᱟ ᱚᱱᱟ ᱠᱚᱫᱚ ᱵᱟᱹᱠᱩ ᱜᱤᱫᱽᱨᱟᱹ ᱠᱚᱦᱚᱸ ᱵᱟᱹᱠᱚ ᱯᱟᱲᱦᱟᱣ ᱟᱠᱟᱫ ᱠᱚᱣᱟ᱾ ᱠᱚᱣᱟ ᱥᱮ ᱵᱟᱹᱵᱩ ᱜᱤᱫᱽᱨᱟᱹ ᱠᱚᱦᱚᱸ ᱵᱟᱹᱠᱚ ᱞᱟᱹᱭ ᱵᱩᱡᱷᱟᱹᱣ ᱟᱠᱟᱫ ᱠᱚᱣᱟ᱾ ᱚᱱᱟ ᱦᱚᱛᱮ ᱛᱮ ᱱᱤᱭᱟᱹ ᱠᱚᱫᱚ ᱮᱱᱮᱡ ᱥᱮᱨᱮᱧ ᱫᱚᱠᱚ ᱞᱟᱦᱟᱣ ᱟᱠᱟᱫᱟ᱾ ᱩᱱᱠᱤᱱᱟᱜ ᱠᱟᱛᱷᱟ ᱜᱮ ᱠᱚ ᱢᱟᱱᱮ ᱞᱮᱵᱮᱫ ᱞᱚᱴᱚᱢ ᱠᱟᱫᱟ᱾ ᱟ ᱡᱟᱦᱟᱸ ᱵᱟᱝ ᱠᱟᱱᱟ ᱚᱱᱟ ᱫᱚᱠᱚ ᱩᱴᱠᱟᱹᱣ ᱠᱟᱫᱟ ᱟᱨ ᱡᱟᱦᱟᱸ ᱠᱟᱱᱟ ᱚᱱᱟ ᱫᱚᱠᱚ ᱛᱚᱯᱟᱣ ᱠᱟᱫᱟ᱾ ᱤᱧ ᱫᱚᱧ ᱢᱮᱱᱟ᱾
ᱴᱷᱤᱠ ᱴᱷᱤᱠ ᱴᱷᱤᱠ, ᱚᱱᱠᱟᱜᱮ ᱟᱫᱚ ᱚᱱᱟ ᱦᱚᱲ ᱫᱚ ᱱᱚᱣᱟ ᱦᱩᱞ ᱢᱟᱦᱟ ᱨᱮᱫᱚ ᱨᱟᱹᱥᱠᱟᱹ ᱥᱮᱱᱟᱜ ᱠᱚ ᱢᱚᱱᱮᱭᱫᱟ᱾ ᱟᱫᱚ ᱡᱟᱦᱟᱸᱭ ᱠᱚᱵᱚᱱ ᱵᱟᱲᱟᱭᱟ ᱡᱟᱦᱟᱸᱭ ᱡᱟᱦᱟᱸᱟᱭ ᱠᱚᱵᱚᱱ ᱵᱟᱲᱟᱭᱟ ᱩᱱᱠᱩᱣᱟᱜ ᱟᱵᱚᱣᱟᱜ ᱫᱟᱭᱤᱛᱚ ᱠᱟᱱᱟ ᱡᱮ ᱮᱸ ᱱᱚᱣᱟ ᱫᱚ ᱵᱩᱡᱷᱟᱹᱣ ᱠᱚᱢᱟ ᱡᱟᱦᱟᱸ ᱞᱮᱠᱟ ᱠᱟᱛᱮᱜ ᱜᱮ ᱮᱸᱜ ᱢᱟᱱᱮ ᱡᱟᱦᱟᱸ ᱞᱮᱠᱟ ᱠᱟᱛᱮᱢ ᱫᱟᱲᱮᱣᱟᱜ ᱟᱢ ᱟᱨᱠᱤ᱾ ᱟᱢ ᱢᱟᱱᱮ ᱟᱢᱟᱜ ᱥᱟᱨᱛᱷᱚ ᱞᱮᱠᱟ ᱟᱢ ᱪᱮᱫ ᱞᱮᱠᱟ ᱠᱟᱛᱮᱢ ᱜᱤᱨᱦᱚ ᱫᱟᱲᱮᱼᱼ ᱚᱱᱟ ᱫᱚ ᱡᱟᱦᱟᱸᱭ ᱡᱟᱦᱟᱸᱭ ᱵᱚᱱ ᱵᱟᱲᱟ ᱵᱟᱲᱟᱭᱟ ᱛᱚ ᱩᱱᱠᱩᱣᱟᱜ ᱫᱟᱭᱤᱛᱛᱚ ᱠᱟᱱᱟ ᱱᱚᱣᱟ ᱫᱚ᱾ ᱟᱨ, ᱟᱨ ᱡᱟᱦᱟᱸ ᱯᱨᱚᱛᱤᱴᱤ ᱟᱹᱛᱳ ᱨᱮᱜᱮ ᱡᱟᱦᱟᱸ ᱦᱩᱭᱩᱜ ᱫᱚ ᱢᱚᱱᱮ ᱛᱤᱨᱤᱥᱮ ᱡᱩᱱ ᱮᱢ ᱟᱵᱚᱨᱮᱱ ᱵᱤᱨ ᱯᱩᱨᱩᱥ ᱢᱮᱱᱫᱚ ᱥᱤᱫᱩ ᱠᱟᱹᱱᱩ ᱥᱮ ᱟᱨᱚ ᱡᱟᱦᱟᱸᱭ ᱠᱚᱠᱚ ᱛᱟᱦᱮᱸ ᱠᱟᱱ ᱛᱟᱵᱚᱱ ᱵᱤᱨ ᱵᱟᱱᱴᱟ ᱠᱚ ᱩᱱᱠᱩᱣᱟᱜ ᱡᱟᱦᱟᱸ ᱢᱟᱞᱟ ᱩᱱᱠᱩᱣᱟᱜ ᱪᱤᱛᱟᱹᱨ ᱨᱮ ᱡᱟᱦᱟᱸ ᱢᱟᱞᱟ ᱮᱢ ᱦᱩᱭᱩᱜᱼᱟ ᱥᱮ ᱩᱱᱠᱩᱣᱟᱜ ᱥᱟᱹᱱᱛᱤ ᱞᱟᱹᱜᱤᱫ ᱡᱟᱦᱟᱸ ᱟᱵᱚ ᱵᱚᱱ ᱠᱚᱭ ᱡᱚᱝᱼᱟ ᱮᱸ ᱪᱟᱸᱫᱚ ᱵᱚᱸᱜᱟ ᱴᱷᱮᱱ ᱛᱚ ᱩᱱ ᱚᱠᱛᱚ ᱜᱮ ᱟᱵᱚ ᱩᱱᱠᱩᱨᱮᱱ ᱜᱤᱫᱽᱨᱟᱹᱠᱩ ᱵᱩᱡᱷᱟᱹᱣᱠᱩ ᱦᱩᱭᱩᱜᱼᱟ ᱵᱟᱹᱵᱩ ᱱᱩᱝᱠᱩᱫᱚ ᱱᱩᱝᱠᱩᱠᱩ ᱛᱟᱦᱮᱸ ᱠᱟᱱᱟ ᱱᱩᱝᱠᱩ ᱫᱚ ᱱᱚᱝᱠᱟ ᱢᱟᱱᱮ ᱩᱱᱠᱩ ᱵᱟᱨᱮᱛᱮ ᱞᱟᱹᱭ ᱠᱚ ᱦᱩᱭᱩᱜᱼᱟ ᱛᱚᱵᱮ ᱟᱹᱱᱤᱡ ᱜᱮ ᱡᱮᱦᱮᱛᱩ ᱟᱵᱚᱨᱮᱱ ᱥᱤᱫᱩ-ᱠᱟᱹᱱᱩ, ᱪᱟᱸᱫᱽ- ᱵᱷᱳᱭᱨᱚᱵ ᱡᱟᱦᱟᱸ ᱛᱤᱱᱟᱹᱜ ᱠᱚ ᱵᱤᱨ ᱵᱟᱱᱴᱟ ᱠᱚ ᱛᱟᱦᱮᱸ ᱠᱟᱱᱟ ᱩᱱᱠᱩᱣᱟᱜ ᱦᱚᱲᱢᱚ ᱨᱮᱱ ᱱᱟᱜ ᱢᱟᱭᱟᱝ ᱫᱚ ᱟᱵᱚ ᱴᱷᱮᱡ ᱦᱚᱸ ᱞᱤᱜᱤᱜ ᱠᱟᱱ ᱜᱮᱭᱟ᱾ ᱛᱚ ᱚᱱᱟ ᱠᱷᱟᱹᱛᱤᱨ ᱛᱮ ᱟᱵᱚᱨᱮᱱ ᱩᱱᱠᱩ ᱫᱚ ᱟᱵᱚᱨᱮᱱ ᱦᱟᱯᱲᱟᱢ ᱠᱟᱱᱟ ᱠᱚ, ᱛᱚ ᱚᱱᱟ ᱠᱷᱟᱹᱛᱤᱨ ᱛᱮ ᱮᱸ ᱩᱱᱠᱩᱣᱟᱜ ᱥᱟᱱᱛᱤ ᱞᱟᱹᱜᱤᱫ ᱫᱚ ᱟᱵᱚ ᱪᱟᱸᱫ ᱵᱚᱸᱜᱟ ᱴᱷᱮᱱ ᱠᱚᱭ ᱡᱚᱝ ᱫᱚ ᱮᱠ ᱮᱠᱟᱞ ᱜᱮ ᱡᱟᱹᱨᱩᱲ ᱠᱟᱱᱟ ᱡᱮᱦᱮᱛᱩ ᱟᱵᱩ ᱞᱟᱹᱜᱤᱫ ᱟᱨ ᱟᱵᱚ ᱫᱤᱥᱚᱢ ᱞᱟᱹᱜᱤᱫ ᱠᱚ ᱞᱟᱹᱲᱦᱟᱹᱭ ᱞᱮᱱᱟ᱾
ᱞᱟᱹᱲᱦᱟᱹᱭ ᱞᱮᱫᱟ ᱦᱮᱸ ᱛᱚᱵᱮᱜᱮ ᱯᱷᱩᱨᱜᱟᱹᱞᱱᱟ ᱫᱤᱥᱚᱢ ᱛᱚᱵᱮ ᱜᱮᱵᱚᱱ ᱱᱤᱭᱟᱹ ᱥᱟᱹᱫᱷᱤᱱ ᱵᱚᱱ ᱧᱟᱢ ᱠᱮᱫᱟ, ᱩᱱᱠᱤᱱ ᱦᱚᱛᱮᱡ ᱛᱮ᱾
ᱦᱳᱭ ᱦᱳᱭ ᱦᱳᱭ ᱛᱚ ᱱᱚᱣᱟ ᱡᱟᱦᱟᱸ ᱚᱱᱟ ᱢᱟ ᱦᱩᱭᱮᱱ ᱜᱮ᱾ ᱛᱚ ᱱᱚᱜ ᱱᱟ ᱢᱤᱫᱴᱮᱱ ᱟᱨ ᱢᱤᱫᱴᱮᱱ ᱠᱟᱛᱷᱟ ᱡᱮ ᱠᱤᱪᱷᱩ ᱦᱚᱲ ᱠᱤᱪᱷᱩ ᱡᱟᱭᱜᱟ ᱨᱮ ᱚᱨᱠᱮᱥᱴᱨᱟ ᱠᱚ ᱦᱩᱭ ᱚᱪᱚᱭᱟ, ᱢᱮᱱᱫᱚ ᱦᱩᱞ ᱢᱟᱦᱟ ᱦᱩᱞ ᱢᱟᱦᱟ ᱢᱟᱱᱮ ᱡᱟᱦᱟᱸ ᱛᱤᱨᱤᱥᱮ ᱡᱩᱱ, ᱛᱤᱨᱤᱥᱮ ᱡᱩᱱ ᱫᱚ ᱵᱟᱠᱚ ᱦᱩᱭ ᱚᱪᱚᱭᱟ, ᱢᱮᱱᱫᱚ ᱩᱱᱠᱩ ᱯᱟᱸᱪ ᱪᱷᱚᱭ ᱠᱚ ᱥᱮᱫ ᱠᱚ ᱦᱩᱭ ᱚᱪᱚᱭᱟ᱾ ᱛᱚ ᱩᱱᱦᱤᱞᱳᱜ ᱦᱚᱸ ᱚᱨᱠᱮᱥᱴᱨᱟ ᱠᱚ ᱦᱩᱭ ᱦᱚᱪᱚᱭᱟ ᱛᱚ ᱱᱚᱣᱟ ᱵᱟᱨᱮᱛᱮ ᱟᱢ ᱪᱮᱫ ᱮᱢ ᱢᱮᱱᱫᱟ?
ᱟᱪᱪᱷᱟ ᱩᱸᱻ ᱟᱨ ᱪᱷᱚᱴᱮᱱ ᱢᱮᱱ ᱥᱟᱰᱤᱭ ᱛᱟᱞᱟᱝ ᱢᱮ
ᱢᱮᱱᱫᱟᱹᱧ ᱚᱱᱮ ᱦᱩᱞ ᱢᱟᱦᱟ ᱡᱮᱠᱚ ᱦᱩᱭ ᱦᱚᱪᱚᱭᱮᱫᱟ, ᱦᱮᱸ ᱟᱫᱚ ᱠᱤᱪᱷᱩ ᱡᱟᱭᱜᱟ ᱮᱢ ᱧᱮᱞᱟ ᱦᱟᱸᱜ ᱡᱮ ᱛᱤᱨᱤᱥᱮ ᱡᱩᱱ ᱜᱮ ᱟᱵᱚ ᱫᱚ ᱡᱮᱦᱮᱛᱩ ᱛᱤᱨᱤᱥᱮ ᱡᱩᱱ ᱦᱩᱞ ᱢᱟᱦᱟ ᱠᱟᱱᱟ᱾ ᱛᱚ ᱦᱩᱞ ᱢᱟᱦᱟ ᱢᱟᱱᱮ ᱠᱤᱪᱷᱩ ᱡᱟᱭᱜᱟ ᱠᱚᱨᱮ ᱫᱚ ᱚᱝᱠᱟ ᱟᱜᱮ ᱰᱮᱴ ᱠᱚ ᱪᱮᱧᱡᱟ ᱩᱱ ᱚᱱᱟ ᱩᱱ ᱦᱤᱞᱳᱜ ᱵᱟᱫ, ᱵᱟᱫ ᱠᱟᱛᱮ ᱮᱴᱟᱜ ᱰᱮᱴ ᱦᱚᱸᱠᱚ ᱠᱚᱨᱟᱣᱟ, ᱦᱮᱸ ᱛᱚ ᱱᱚᱣᱟ ᱵᱟᱨᱮᱛᱮ ᱟᱢ ᱪᱮᱫ ᱮᱢ ᱞᱟᱹᱭ ᱦᱚᱪᱚᱭᱮᱫᱟ?
ᱱᱤᱭᱟᱹ ᱫᱚᱧ ᱢᱮᱱᱟ ᱱᱤᱭᱟᱹ ᱫᱚ ᱞᱟᱹᱠᱛᱤ ᱜᱮ ᱵᱟᱝ ᱠᱟᱱᱟ ᱚᱸᱰᱮ ᱜᱮ ᱞᱟᱹᱠᱛᱤ ᱵᱟᱝ ᱠᱟᱱᱟ ᱩᱱᱤᱭᱟᱜ ᱧᱩᱛᱩᱢ ᱛᱮᱜᱮᱛᱚ ᱟᱢᱫᱚᱢ ᱢᱟᱱᱟᱣ ᱫᱟ᱾ ᱩᱱᱤᱭᱟᱜ ᱧᱩᱛᱩᱢ ᱡᱮᱦᱮᱛᱩ ᱩᱱᱤᱭᱟᱜ ᱡᱟᱦᱟᱸ ᱛᱤᱨᱤᱥᱟ ᱦᱩᱞ ᱢᱟᱦᱟ ᱠᱟᱱᱟ, ᱚᱱᱟ ᱫᱤᱱᱜᱤ ᱟᱢᱫᱚ ᱠᱚᱨᱟᱣ ᱫᱚᱨᱠᱟᱨ, ᱚᱱᱟ ᱚᱱᱟ ᱫᱤᱱᱜᱤ ᱩᱪᱤᱛ ᱠᱟᱱᱟ ᱠᱤᱱᱛᱩ ᱮᱴᱟᱜ ᱫᱤᱱ ᱫᱚ ᱟᱢ ᱩᱱᱤᱭᱟᱜ ᱧᱩᱛᱩᱢ ᱛᱮᱫᱚ ᱟᱢᱢᱟᱢ ᱤᱭᱟᱹᱭᱮ ᱵᱟᱹᱲᱤᱡᱭᱮᱫ᱾ ᱚᱞ ᱠᱤᱥᱴᱟ ᱫᱚ ᱞᱟᱹᱠᱛᱤ ᱫᱚ ᱵᱟᱝ ᱠᱟᱱᱟ᱾
ᱦᱳᱭ ᱦᱳᱭ ᱡᱮᱦᱮᱛᱩ ᱟᱢᱟᱜ ᱠᱟᱛᱷᱟ ᱢᱮᱱᱨᱮᱭᱟᱜ ᱩᱫᱽᱫᱮᱥᱚ ᱠᱟᱱᱟ ᱱᱚᱣᱟ ᱜᱮ ᱡᱮ ᱡᱮ ᱦᱩᱞ ᱢᱟᱦᱟ ᱫᱚ ᱢᱤᱫᱴᱮᱱ ᱥᱟᱱᱛᱤ ᱨᱮᱭᱟᱜ ᱤᱭᱟᱹ ᱫᱤᱱ ᱠᱟᱱᱟ, ᱟᱨ ᱥᱩᱠ ᱯᱟᱞᱚᱱ ᱨᱮᱭᱟᱜ ᱫᱤᱱ ᱠᱟᱱᱟ ᱛᱚ ᱚᱱᱟ ᱚᱱᱟ ᱡᱮᱦᱮᱛᱩ ᱚᱱᱟ ᱩᱫᱽᱫᱮᱥᱥᱚ ᱠᱟᱛᱮᱜ ᱥᱮ ᱚᱱᱟ ᱧᱩᱛᱩᱢ ᱠᱟᱛᱮᱢ ᱠᱚᱨᱟᱣ ᱫᱟ᱾ ᱛᱚ ᱚᱱᱟ ᱫᱚ ᱮᱠᱫᱚᱢ, ᱮᱸ ᱡᱟᱹᱨᱩᱲ ᱜᱮ ᱵᱟᱝ ᱠᱟᱱᱟ ᱢᱟᱱᱮ ᱩᱱ ᱦᱤᱞᱳᱢ ᱠᱚᱨᱟᱣ ᱩᱱ ᱦᱤᱞᱳᱜ ᱮᱢ ᱠᱚᱨᱟᱣ ᱟᱨ ᱚᱱᱟ ᱯᱚᱨᱮᱢ ᱠᱚᱨᱟᱣ, ᱛᱚ ᱚᱱᱟ ᱮᱠᱢᱟᱛᱨᱚ ᱚᱱᱟ ᱧᱩᱛᱩᱢ ᱠᱟᱛᱮ ᱫᱚ ᱵᱟᱝ ᱦᱩᱭᱩᱜ ᱢᱟ, ᱦᱳᱭ ᱦᱳᱭ ᱮᱢᱱᱤ ᱫᱚ ᱟᱢ ᱦᱚᱢ ᱠᱚᱨᱟᱣ ᱫᱟᱲᱮᱭᱟᱜ-ᱟ ᱟᱨ ᱚᱱᱟ ᱫᱚ ᱟᱢᱟᱜ ᱢᱟᱹᱨᱡᱤ ᱩᱯᱚᱨ ᱱᱤᱨᱵᱷᱚᱨ ᱦᱚᱭᱛᱚ᱾
ᱦᱩᱸ ᱦᱩᱸ
ᱟᱪᱪᱷᱟ ᱟᱨ ᱡᱟᱦᱟᱸᱱᱟᱜ ᱱᱚᱣᱟ ᱱᱚᱣᱟ ᱵᱟᱨᱮᱛᱮ ᱞᱟᱹᱭ?
ᱡᱟᱦᱟᱸᱱᱟᱜ ᱵᱟᱨᱮ ᱛᱮᱫᱚ ᱵᱚᱞᱮ ᱡᱮ
ᱱᱚᱣᱟ ᱵᱟᱨᱮᱛᱮ ᱡᱟᱦᱟᱸᱱᱟᱜ ᱮᱢ ᱞᱟᱹᱭᱟᱢ ᱟᱨ?
ᱦᱮᱸ ᱢᱮᱱᱜᱤ ᱢᱮᱱᱮᱡ ᱟᱹᱧ ᱟᱯᱮᱥᱮᱱ ᱠᱚᱫᱚ ᱛᱟᱦᱚᱞᱮ ᱪᱤᱫᱞᱮᱠᱟ ᱦᱩᱞ ᱢᱟᱦᱟ ᱦᱩᱭᱩᱜ ᱜᱮᱭᱟ?
ᱟ ᱟᱞᱮ ᱥᱮᱫ ᱫᱚ ᱦᱩᱞ ᱢᱟᱦᱟ ᱫᱚ ᱞᱟᱦᱟ ᱛᱮᱫᱚ ᱚᱱᱠᱟ ᱚᱨᱠᱮᱥᱴᱨᱟ ᱠᱚᱦᱚᱸ ᱦᱩᱭᱩᱜ ᱠᱟᱱ ᱛᱟᱦᱮᱸᱱᱟ ᱟᱫᱚ ᱢᱮᱱᱠᱷᱟᱱ ᱩᱱᱠᱷᱚᱱ ᱫᱚ ᱵᱟᱞᱮ ᱦᱩᱭ ᱚᱪᱚᱟᱭ ᱫᱟ ᱟᱞᱮ ᱫᱚ ᱢᱟᱱᱮ ᱡᱚᱠᱷᱚᱱ ᱠᱷᱚᱱ ᱟᱞᱮ ᱞᱮ ᱜᱮᱭᱟᱱ ᱠᱚ ᱦᱩᱭ ᱠᱟᱱᱟᱱ ᱛᱟᱞᱮᱭᱟ ᱢᱮᱱᱫᱚ, ᱢᱟᱱᱮ ᱚᱨᱠᱮᱥᱴᱨᱟ ᱫᱚ ᱵᱟᱝ ᱦᱩᱭᱩᱜ ᱠᱟᱱ ᱛᱟᱦᱮᱱᱟ ᱢᱮᱱᱫᱚ ᱚᱱᱠᱟ ᱚᱱᱩᱥᱴᱷᱟᱱ ᱠᱚ ᱦᱩᱭᱩᱜ ᱠᱟᱱ ᱛᱟᱦᱮᱱᱟ, ᱢᱟᱱᱮ ᱟᱞᱮ ᱟᱹᱛᱩ ᱫᱚ ᱵᱟᱝ ᱟᱞᱮ ᱟᱥᱮ ᱯᱟᱥᱮ ᱟᱹᱛᱩ ᱨᱮ, ᱟᱫᱚ ᱟᱞᱮ ᱟᱹᱛᱩ ᱨᱮᱫᱚ ᱟᱞᱮ ᱫᱚ ᱱᱚᱨᱢᱮᱞ ᱜᱮᱞᱮ ᱦᱩᱭ ᱚᱪᱚᱭᱮ ᱠᱟᱱ ᱛᱷᱟᱞᱟ, ᱡᱟᱦᱟᱸᱞᱮᱠᱟ ᱮᱢᱱᱤ ᱟᱹᱨᱤᱪᱟ. ᱞᱤ ᱥᱮᱨᱤᱧ ᱠᱚ ᱡᱟᱦᱟᱸ ᱦᱚᱲ ᱠᱚᱣᱟᱜ, ᱜᱤᱫᱽᱨᱟᱹ ᱠᱚᱣᱟᱜ ᱮᱱᱮᱡ, ᱫᱟᱹᱲ ᱠᱚ ᱚᱱᱮ ᱚᱱᱟ ᱠᱚᱞᱮ ᱦᱩᱭ ᱦᱚᱪᱚᱭ ᱜᱮᱭᱟ᱾
ᱦᱩᱸ-ᱦᱩᱸ
ᱨᱚᱠᱛᱚᱫᱟᱱ ᱥᱤᱵᱤᱨ ᱠᱚᱞᱮ ᱦᱩᱭ ᱦᱚᱪᱚᱭ ᱜᱮᱭᱟ ᱴᱷᱤᱠ ᱜᱮᱭᱟ ᱢᱟ ᱛᱟᱦᱚᱞᱮ ᱴᱟᱭᱤᱢ ᱦᱚᱸ ᱢᱩᱪᱟᱹᱫ ᱮᱱ᱾ ᱠᱤᱨᱤᱠ ᱠᱟᱜ ᱮᱢ ᱯᱷᱳᱱ ᱫᱟᱲᱮᱭᱟᱜᱼᱟᱢ ᱟᱨᱚ᱾
ᱟᱪᱪᱷᱟ ᱴᱷᱤᱠ ᱜᱤ ᱦᱩᱸ,